ᱦᱮ
ᱡᱚᱦᱟᱨ ᱜᱮ
ᱦᱳᱭ ᱜᱚᱝᱠᱮ ᱡᱚᱦᱟᱨ ᱜᱮ ᱨᱚᱲ ᱠᱚ ᱧᱟᱢᱚᱜ ᱠᱟᱱ ᱜᱮᱭᱟ ᱛᱚᱢᱚᱡᱽ ᱜᱮ?
ᱦᱮᱸ ᱟᱸᱚᱢᱚᱜ ᱠᱟᱱᱟ ᱢᱚᱡᱽ
ᱴᱷᱤᱠ ᱴᱷᱤᱠ ᱟᱨ ᱪᱮᱫ ᱪᱮᱠᱟ ᱦᱩᱭᱩᱜ ᱠᱟᱱᱟ?
ᱦᱮᱸ ᱚᱲᱟᱜ ᱠᱚᱨᱮ ᱜᱮ ᱟᱢ ᱪᱮᱫ ᱠᱚᱢ ᱪᱤᱠᱟᱹᱭᱟ?
ᱤᱧ ᱦᱚᱸ ᱮᱠᱷᱚᱱ ᱚᱲᱟᱜ ᱠᱚᱨᱮ ᱜᱮ ᱱᱚᱜᱼᱚᱭ ᱦᱟᱣᱟ ᱡᱚᱝ ᱦᱩᱭᱩᱜ ᱠᱟᱱᱟ ᱟᱹᱰᱤ ᱱᱚᱛᱮ ᱫᱚ ᱜᱚᱨᱚᱢ ᱧᱚᱜ ᱜᱮ ᱵᱩᱡᱷᱟᱹᱜ ᱠᱟᱱᱟ ᱟᱯᱮ ᱥᱮᱫ ᱪᱮᱫ ᱞᱮᱠᱟ ᱵᱩᱡᱷᱟᱹᱜ ᱠᱟᱱᱟ
ᱚ ᱟᱯᱮ ᱫᱚ ᱚᱠᱟ ᱡᱷᱟᱲᱠᱷᱚᱸᱰ ᱫᱤᱥᱚᱢ
ᱵᱟ ᱵᱟ ᱱᱚᱛᱮ ᱵᱮᱝᱜᱚᱞ ᱫᱤᱥᱚᱢ ᱜᱮ
ᱚᱻ ᱟᱞᱮ ᱥᱮᱫ ᱦᱚᱸ ᱜᱚᱨᱚᱢ ᱜᱮ ᱥᱮᱛᱳᱝ ᱵᱩᱡᱷᱟᱹᱜ ᱠᱟᱱᱟ
ᱦᱮᱸ ᱦᱮᱸ ᱦᱮᱸ ᱛᱟᱦᱚᱞᱮ ᱫᱟᱜ ᱡᱟᱹᱲᱤ ᱠᱚ ᱪᱮᱫ ᱞᱮᱠᱟ ᱚᱱᱛᱮ ᱟᱯᱮᱥᱮᱫ?
ᱦᱮᱸ ᱫᱟᱜ ᱡᱟᱹᱲᱤ ᱠᱚ ᱦᱩᱭᱩᱜ ᱠᱟᱱ ᱜᱮᱭᱟ᱾ ᱢᱟᱡᱷᱮ ᱢᱟᱡᱷᱮ ᱨᱤᱢᱤᱞ ᱠᱚ ᱨᱟᱠᱟᱵ ᱫᱟ ᱟᱨᱦᱚᱸ ᱪᱟᱞᱟᱜ ᱠᱟᱱᱟ ᱦᱤᱡᱩᱜ ᱠᱟᱱᱟ ᱟᱨᱠᱤ,
ᱦᱮᱸ ᱦᱮᱸ ᱦᱮᱸ
ᱟᱯᱮᱥᱮᱫ ᱚᱱᱛᱮ
ᱦᱮᱸ ᱱᱚᱛᱮ ᱦᱚᱸ ᱱᱚᱜᱼᱚᱭ ᱛᱚ ᱵᱟᱨᱯᱮ ᱫᱤᱱ ᱞᱟᱦᱟᱭ ᱫᱟᱜ ᱞᱮ ᱧᱚᱜ ᱞᱮᱫᱟ ᱛᱷᱚᱲᱟ ᱟᱫᱚ ᱦᱟᱸᱜ ᱱᱚᱜᱚᱭ ᱟᱯᱷᱚᱨ ᱠᱚ ᱫᱷᱩᱨᱟᱹᱣ ᱦᱩᱭᱩ ᱟᱠᱟᱱᱟ ᱦᱟᱸᱜ ᱟᱨ ᱵᱟᱨ ᱯᱮ ᱫᱤᱱ ᱠᱷᱚᱱ ᱫᱚ ᱦᱟᱸᱜ ᱟᱹᱣᱨᱤ ᱫᱟᱜᱟ ᱚᱱᱠᱟ ᱢᱟ ᱦᱚᱞᱟ ᱱᱟᱥᱮ ᱱᱟᱜ ᱡᱷᱤᱯᱤᱨ ᱡᱷᱤᱯᱤᱨ ᱫᱟᱜ ᱵᱟᱲᱟ ᱠᱮᱫᱟ ᱮᱱᱠᱷᱟᱱ ᱞᱟᱹᱴᱩ ᱧᱚᱜ ᱫᱚ ᱵᱟᱝ᱾
ᱦᱳᱭ ᱱᱚᱛᱮ ᱦᱚᱸᱭ ᱫᱟᱜ ᱵᱟᱲᱟ ᱠᱮᱫ ᱜᱮᱭᱟ ᱦᱚᱞᱟ ᱦᱚᱸ ᱠᱟᱹᱴᱤᱡ ᱧᱤᱫᱟᱹ ᱥᱮᱫ ᱛᱮ
ᱦᱮᱸ ᱦᱮᱸ ᱮᱱᱠᱷᱟᱱ ᱟᱯᱷᱚᱨ ᱠᱚ ᱫᱷᱩᱨᱟᱹ ᱦᱩᱭᱮᱱᱟ ᱥᱮ ᱟᱹᱣᱨᱤ
ᱦᱮᱸ ᱫᱷᱩᱨᱟᱹᱣ ᱛᱮᱭᱟᱨ ᱦᱩᱭᱩᱜ ᱠᱟᱱᱟ ᱟᱨᱠᱤ ᱦᱟᱥᱟ ᱠᱚ᱾
ᱦᱮᱸ ᱦᱮᱸ ᱦᱮᱸ ᱴᱷᱤᱠ
ᱟᱯᱮᱥᱮᱫ ᱚᱱᱛᱮ ᱛᱮᱨ ᱪᱟᱞᱟᱜ ᱠᱟᱱᱟ?
ᱟᱨ ᱱᱚᱛᱮ ᱦᱚᱸ ᱛᱮᱭᱟᱨ ᱪᱟᱹᱞᱩᱜ ᱠᱟᱱᱟ᱾ ᱦᱩᱸ ᱛᱮᱭᱟᱨ ᱫᱚ ᱪᱟᱹᱞᱩᱜ ᱠᱟᱱᱟ᱾
ᱦᱮᱸ ᱛᱚ ᱱᱚᱣᱟ ᱟᱵᱚ ᱡᱟᱦᱟᱸ ᱥᱤᱠᱠᱷᱟ ᱵᱳᱨᱰ ᱵᱟᱨᱮ ᱛᱮᱜᱮ ᱠᱟᱹᱴᱤᱡ ᱜᱟᱞᱢᱟᱨᱟᱣ ᱞᱮᱠᱷᱟᱱ ᱫᱚ ᱢᱚᱱᱮ ᱵᱷᱟᱹᱜᱤ ᱠᱚᱜᱼᱟ ᱵᱟᱝ?
ᱮᱸ ᱮᱠᱟᱞᱮᱠᱟᱞ ᱟᱹᱰᱤ ᱱᱟᱯᱟᱭ ᱟ ᱴᱷᱤᱠ ᱴᱷᱤᱠ ᱥᱟᱱᱛᱟᱞᱤ ᱢᱟ ᱮᱦᱚᱵ ᱛᱟᱞᱟᱝ ᱢᱮ ᱤᱧᱦᱚᱧ ᱞᱟᱹᱭᱮᱫ ᱛᱟᱞᱟᱝᱼᱟ᱾
ᱦᱮᱸ ᱤᱧᱟᱹᱜ ᱢᱮᱱᱛᱮᱫᱚᱧ ᱢᱮᱱᱫᱟ ᱱᱚᱣᱟ ᱡᱟᱦᱟᱸ ᱥᱟᱱᱛᱟᱞᱤ ᱵᱳᱨᱲ ᱥᱮ ᱟᱵᱚᱣᱟᱜ ᱡᱟᱦᱟᱸ ᱚᱞ ᱪᱤᱠᱤ ᱡᱟᱦᱟᱸ ᱱᱚᱣᱟ ᱚᱠᱠᱷᱚᱛ ᱨᱮᱱᱟᱜ ᱡᱟᱦᱟᱸ ᱢᱤᱫᱴᱟᱝ ᱡᱩᱫᱤ ᱵᱟᱝᱜᱽᱞᱟ ᱢᱟᱫᱽᱫᱷᱚᱢ ᱨᱮ ᱡᱮᱢᱚᱱ ᱦᱮᱱᱟᱜᱼᱟ ᱟᱨᱠᱤ ᱚᱱᱠᱟᱜ ᱜᱮ ᱡᱩᱫᱤ ᱱᱚᱣᱟ ᱵᱳᱨᱰ ᱛᱟᱦᱮᱱ ᱛᱟᱵᱚᱱᱟ ᱛᱟᱦᱚᱞᱮ ᱟᱵᱚᱣᱟᱜ ᱢᱟᱱᱮ ᱞᱟᱯ ᱞᱟᱯᱷᱟᱝ ᱥᱮᱪᱮᱫ ᱨᱮ ᱜᱤᱫᱽᱨᱟᱹ ᱠᱚ ᱦᱮᱡ ᱫᱟᱲᱮᱭᱟᱜ ᱛᱟᱵᱚᱱᱟ ᱥᱮ ᱟᱵᱚᱣᱟᱜ ᱥᱚᱢᱟᱡᱽ ᱦᱚᱸ ᱟᱹᱰᱤ ᱞᱟᱦᱟ ᱥᱮᱫ ᱪᱟᱞᱟᱜ ᱛᱟᱵᱚᱱᱟ ᱥᱮ ᱦᱤᱡᱩᱜ ᱠᱟᱱ ᱫᱤᱱ ᱨᱮ ᱡᱟᱦᱟᱸ ᱯᱚᱼᱯᱚᱝᱲᱟ ᱠᱚ ᱟᱨᱠᱤ ᱡᱟᱦᱟᱸ ᱟᱵᱚᱨᱮᱱ ᱵᱩ ᱛᱟᱠᱚ ᱩᱱᱠᱩ ᱱᱚᱣᱟ ᱟᱹᱰᱤ ᱥᱚᱦᱞᱮ ᱛᱮᱜᱮ ᱠᱚ ᱱᱚᱣᱟ ᱠᱚ ᱥᱮᱬᱟ ᱫᱟᱲᱮᱭᱟᱜᱼᱟ ᱟᱨᱠᱤ ᱱᱚᱝᱠᱟᱱᱟᱜ
ᱮᱠᱟᱞᱮᱠᱟ ᱟᱹᱰᱤ ᱱᱟᱯᱟᱭᱢ ᱞᱟᱹᱭ ᱠᱮᱫ ᱛᱟᱞᱟᱝᱟ ᱤᱧᱦᱚᱧ ᱞᱟᱹᱭ ᱞᱮᱜᱮ ᱢᱤᱫᱵᱟᱨ ᱠᱟᱛᱷᱟ ᱱᱚᱜᱼᱚᱭ ᱡᱟᱦᱟᱸ ᱥᱟᱱ ᱛᱟᱞ ᱮᱥᱚᱱ ᱵᱚ